ᱪᱟᱞᱟᱜ
ᱦᱳᱭ ᱛᱟᱦᱚᱞᱮ ᱤᱧ ᱴᱷᱮᱱ ᱠᱷᱚᱱ ᱜᱮ ᱪᱟᱞᱟᱜᱼᱟ ᱮᱠᱷᱚᱱ ᱫᱚ ᱾
ᱦᱮᱸ ᱟᱫᱚ ᱡᱟᱦᱟᱸ ᱛᱤᱱ ᱜᱷᱟᱲᱤᱡ ᱡᱟᱦᱟᱸ ᱞᱮᱠᱟ ᱜᱮ ᱾
ᱦᱳᱭ᱾ ᱪᱮᱫ ᱞᱟᱝ ᱜᱚᱞᱯᱷᱚᱭᱟ ᱞᱟᱹᱭ ᱛᱟᱞᱟᱝ ᱢᱮ ᱠᱟᱹᱴᱤᱡ
ᱟᱨ ᱛᱤᱡ ᱚᱱᱟ ᱜᱮᱛᱚ ᱞᱟᱹᱭ ᱫᱤᱧ ᱫᱟᱬᱟᱭᱟᱹ ᱚᱠᱟ ᱠᱚᱨᱮᱢ ᱪᱟᱞᱟᱜᱼᱟ ᱠᱟᱥᱢᱤᱨ ᱞᱟᱫᱷᱟᱠ
ᱤᱧ ᱫᱚ, ᱤᱧ ᱫᱚ ᱤᱪᱪᱷᱟᱹ ᱫᱚ ᱢᱮᱱᱟᱜ‌ ᱛᱤᱧᱟ. ᱢᱤᱞᱟᱱᱤ ᱾ ᱚᱱᱟ ᱡᱟᱦᱟᱸ ᱚᱱᱫᱷᱨᱚᱯᱨᱚᱫᱮᱥ ᱦᱮᱸ ᱚᱱᱫᱨᱚ ᱚᱱᱫᱷᱨᱚᱯᱨᱚᱫᱮᱥ ᱚᱱᱟ ᱠᱟᱱᱟ ᱵᱩᱡ ᱫᱟᱢ ᱚᱱᱟ ᱫᱚ ᱮᱠᱪᱩᱭᱮᱞᱤ ᱚᱱᱫᱷᱨᱚᱯᱚᱫ ᱥᱚᱢᱵᱷᱚᱵᱚᱛᱚ ᱚᱱᱟ ᱫᱚ ᱦᱤᱢᱟᱪᱚᱞ ᱯᱨᱚᱫᱮᱥ ᱨᱮ ᱚᱱᱟ ᱫᱚ ᱯᱟᱲᱟᱜᱼᱟ ᱾
ᱪᱮᱫ ᱪᱮᱫ ᱧᱮᱞ ᱛᱮᱱᱟᱜ ᱦᱮᱱᱟᱜ ᱟᱠᱟᱫᱟ ᱚᱸᱰᱮ ᱫᱚ?
ᱚᱸᱰᱮ ᱫᱚ ᱦᱩᱭᱩᱜ ᱠᱟᱱᱟ ᱚᱸᱰᱮ ᱛᱟᱨ ᱢᱟᱱᱮ ᱡᱟᱸᱦᱟᱸ ᱵᱚᱨᱚᱯ ᱤᱥᱛᱩᱯ ᱠᱚ ᱵᱟᱝ ᱢᱮᱱᱟ ᱵᱚᱨᱚᱯ ᱨᱮᱭᱟᱜ
ᱚᱱᱟ ᱠᱚ ᱟᱨ ᱡᱟᱭᱜᱟ ᱠᱚ ᱵᱷᱟᱜᱤ ᱢᱮᱱᱟᱜ ᱛᱟᱢᱟ᱾ ᱚᱱᱟ ᱵᱚᱨᱚᱯ ᱪᱮᱛᱟᱱ ᱨᱮᱭᱟᱜ ᱡᱟᱭᱜᱟ ᱠᱟᱱᱟ ᱾ ᱚᱱᱟ ᱠᱟᱥᱢᱤᱞ ᱮᱠᱪᱩᱭᱮᱞᱤ ᱠᱟᱥᱢᱤᱨ ᱨᱮᱭᱟᱜ ᱠᱤᱪᱷᱩ ᱚᱝᱥᱚ ᱞᱮᱠᱟ ᱚᱱᱠᱟ ᱜᱮ ᱵᱩᱡᱩᱜᱼᱟ᱾ ᱠᱟᱥᱢᱤᱨ ᱞᱮᱠᱟ ᱜᱮ ᱾
ᱚ
ᱟᱢ ᱫᱚ ᱚᱠᱟᱨᱮ?
ᱟ ᱱᱚᱵᱚᱫᱤᱯ ᱥᱮᱫᱼᱭᱟ
ᱢᱟᱭᱟᱯᱩᱨ ᱱᱚᱵᱚᱫᱤᱯ ᱫᱚ ᱚᱱᱟ ᱦᱚᱸᱫᱚ ᱪᱟᱞᱟᱣ ᱵᱟᱲᱟ ᱵᱟᱝ ᱦᱩᱭ ᱠᱟᱱᱟ ᱚᱱᱟ ᱫᱚ ᱾
ᱦᱩᱸ ᱾
ᱱᱚᱣᱟ ᱫᱚ ᱟᱵᱚ ᱫᱚ ᱤᱭᱟᱹ ᱱᱚᱣᱟ ᱫᱚ ᱟᱵᱚ ᱚᱭᱮᱥᱴ ᱵᱮᱝᱜᱚᱞ ᱵᱷᱤᱛᱤᱨ ᱨᱮ ᱯᱟᱲᱟᱜ ᱠᱟᱱᱟ ᱥᱮ ᱢᱟᱭᱟᱯᱩᱨ ᱱᱚᱵᱚᱫᱤᱯ ᱫᱚ?
ᱦᱩᱸ ᱾ ᱴᱷᱤᱠ
ᱢᱟᱭᱟᱯᱩᱨ ᱱᱚᱵᱚᱫᱤᱯ ᱨᱮᱫᱚ ᱪᱮᱫ ᱪᱚ ᱵᱮᱱᱟᱣᱫᱟ ᱪᱟᱞᱟᱣ ᱵᱟᱲᱟ ᱦᱩᱭ ᱠᱟᱱᱟ ᱥᱮ ᱵᱟᱝ?
ᱤᱧ ᱦᱚᱸ ᱵᱟᱹᱧ ᱪᱟᱞᱟᱣ ᱟᱠᱟᱱᱟ ᱾ ᱟᱵᱤᱱᱟᱜ ᱪᱟᱞᱟᱣ ᱨᱮᱱᱟᱜ ᱫᱚᱨᱠᱟᱨ ᱛᱚ ᱦᱮᱱᱟᱜ ᱟᱠᱟᱫ ᱛᱟᱵᱚᱱᱟ ᱾ ᱛᱤᱥ ᱫᱚᱵᱚᱱ ᱧᱮᱞᱟ ᱴᱷᱟᱶ ᱠᱚᱫᱚ ᱾ ᱛᱤᱥ ᱛᱮᱵᱚᱱ
ᱟᱵᱚ ᱫᱚ ᱮᱠᱪᱩᱭᱮᱞᱤ ᱫᱟᱬᱟ ᱜᱮᱛᱚ ᱵᱟᱵᱚᱱ ᱫᱟᱬᱟᱱ ᱠᱟᱱᱟ ᱟᱵᱚ ᱫᱚ ᱾ ᱚᱲᱟᱜ ᱠᱷᱚᱱᱟᱜ ᱵᱟᱵᱚᱱ ᱫᱟᱬᱟᱱ ᱠᱟᱱᱟ ᱾ᱟᱵᱚ ᱵᱚᱱ ᱫᱟᱬᱟᱱ ᱠᱟᱱᱟ ᱪᱮᱫ ᱚᱱᱟ ᱵᱟᱠᱩᱲᱟ ᱯᱩᱨᱩᱞᱤᱭᱟ ᱾
ᱦᱩᱸ ᱾
ᱡᱮ ᱟᱵᱚ ᱢᱤᱫᱴᱟᱝ ᱥᱟᱺᱜᱤᱧ ᱥᱮ ᱱᱚᱜᱼᱚᱭ ᱡᱮ ᱫᱤᱜᱷᱟ
ᱦᱩᱸ ᱾
ᱫᱤᱜᱷᱟ ᱦᱚᱸ ᱪᱟᱞᱟᱣ ᱵᱟᱲᱟ ᱵᱟᱝ ᱦᱩᱭ ᱠᱟᱱᱟ ᱡᱮᱢᱚᱱ ᱵᱟᱝ ᱢᱤᱫ ᱫᱷᱟᱣ ᱵᱟᱹᱧ ᱪᱟᱞᱟᱣ ᱠᱟᱱᱟ ᱤᱧ ᱫᱚ ᱤᱧ ᱥᱟᱢᱚᱭ ᱱᱚᱣᱟ ᱱᱚᱣᱟ ᱥᱟᱢᱟᱱᱱᱚ ᱠᱳᱞᱠᱟᱛᱟ ᱟᱣᱨᱤᱧ ᱧᱮᱞᱟ ᱮᱠᱷᱚᱱ ᱦᱚᱸ ᱵᱟᱲᱟᱭᱟᱢ ᱾
ᱥᱮ ᱪᱮᱛᱟ ᱭᱟ ᱠᱳᱞᱠᱷᱟᱛᱷᱟ ᱫᱚ ᱤᱧᱤᱧ ᱧᱮᱞ ᱦᱟᱲᱟ ᱠᱮᱫ ᱫᱚ ᱾
ᱤᱧ ᱫᱚ ᱧᱮᱞ ᱟᱣᱨᱤᱧ ᱧᱮᱞᱟ ᱤᱧ ᱫᱚ ᱟᱵᱟᱨ
ᱠᱳᱞᱠᱟᱛᱟ ᱢᱟᱜᱽ ᱢᱚᱬᱮ ᱱᱮᱥ ᱧᱮᱞ ᱪᱟᱞᱟᱣ ᱦᱩᱭ ᱞᱮᱱ ᱾
ᱚ ᱛᱟᱦᱚᱞᱮ ᱤᱧᱤᱧ ᱠᱩᱞᱤ ᱞᱮᱢ ᱜᱮ ᱱᱚᱜᱼᱚᱭ ᱡᱟᱦᱟᱸ ᱤᱭᱟᱹ ᱟᱪᱪᱷᱟ ᱱᱚᱜᱼᱚᱭ ᱡᱮ ᱡᱟᱦᱟᱸ ᱱᱚᱜᱼᱚᱭ ᱠᱚᱞ ᱪᱟᱞᱟᱜ ᱠᱟᱱ ᱛᱟᱞᱟᱝ ᱜᱮᱭᱟ ᱦᱮᱸ
ᱦᱩᱸ ᱾
ᱡᱟᱦᱟᱸᱭ ᱤᱯᱷᱮᱠᱴᱤ ᱵᱤᱥᱯᱤ ᱛᱚ ᱚᱱᱟ ᱫᱚ ᱵᱟᱝ ᱞᱮᱠᱷᱟᱜ ᱛᱟᱞᱟᱝ-ᱟ ᱛᱚ ᱟᱞᱟᱝ ᱟᱜ ᱫᱚ ᱾
ᱵᱟᱝ ᱵᱟᱝ
ᱦᱮᱸ ᱾
ᱵᱟᱝ ᱢᱟ
ᱚ
ᱚᱱᱟ ᱜᱮᱛᱚ ᱢᱮᱱ ᱠᱟᱛᱷᱟ ᱚᱠᱟ ᱦᱤᱞᱚᱜ ᱟᱢ ᱠᱚᱞᱠᱟᱛᱟ ᱟᱹᱣᱨᱤᱢ ᱧᱮᱞ ᱫᱚᱭᱟ ᱛᱟᱞ ᱛᱤᱥᱮᱢ ᱧᱮᱞᱟ ᱟᱪᱪᱷᱟ ᱦᱟᱱᱮ ᱢᱤᱫ ᱫᱷᱟᱣ ᱚᱱᱮ ᱱᱮᱴ ᱱᱮᱴ ᱨᱮᱱᱟᱜ ᱯᱚᱨᱤᱠᱷᱟ ᱧᱩᱨᱩᱞᱮᱱ ᱫᱚ ᱵᱟᱢ ᱥᱮᱱ ᱠᱟᱱ
ᱵᱟᱝᱼᱟ ᱵᱟᱹᱧ ᱯᱮᱨᱮᱡ ᱠᱟᱫᱟ ᱤᱧ ᱫᱚ ᱠᱚᱞᱠᱟᱛᱟ ᱡᱚᱠᱷᱚᱱ ᱯᱟᱲᱟᱭ ᱮ ᱯᱨᱚᱛᱷᱚᱢ ᱵᱟᱨ ᱢᱤᱫ ᱫᱷᱟᱣ ᱪᱟᱞᱟᱣ ᱦᱩᱭᱱᱟ ᱟᱨ ᱱᱚᱸᱲᱮ ᱵᱟᱹᱠᱩᱲᱟ ᱨᱮ ᱯᱟᱲᱟᱣ ᱞᱮᱱᱟ ᱵᱤᱥᱱᱩᱯᱩᱨ ᱨᱮ ᱮᱢ ᱟᱤ ᱴᱤ ᱛᱟᱯᱚᱨᱮ ᱠᱷᱚᱱ ᱫᱚ ᱯᱮᱨᱮᱡ ᱜᱮᱛᱚ ᱵᱟᱹᱧ ᱯᱮᱨᱮᱡ ᱠᱟᱫᱟ ᱛᱚ ᱤᱧ ᱫᱚ
ᱚᱱᱟ ᱜᱮᱛᱚᱭᱟ ᱩᱭᱦᱟᱹᱨ ᱵᱷᱟᱹᱵᱤ ᱛᱮᱜᱮ ᱵᱟᱹᱧ ᱧᱟᱢᱮᱫᱼᱟ᱾ ᱪᱮᱫ ᱪᱤᱠᱟᱹ ᱦᱩᱭᱩᱜᱼᱟ ᱪᱮᱫ ᱞᱮᱠᱟ ᱵᱟᱝ ᱦᱩᱸ ᱛᱟᱦᱚᱞᱮ ᱠᱟᱞᱚᱢ ᱥᱮᱫ ᱛᱮ ᱵᱟᱯᱞᱟᱜ ᱦᱚᱸ ᱢᱚᱱᱮ ᱦᱩᱭᱩᱜ
ᱵᱟᱯᱞᱟ ᱫᱚ ᱞᱟᱦᱟ ᱨᱮ ᱵᱟᱯᱞᱟ ᱫᱚᱭ ᱱᱚᱣᱟ ᱥᱚᱢᱚᱭ ᱫᱚ ᱵᱟᱭ ᱛᱟᱹᱝᱜᱤᱭᱟ ᱥᱮ
ᱚᱱᱟ ᱦᱩᱭᱩᱜ ᱠᱟᱱᱟ ᱢᱮᱱ ᱠᱟᱛᱷᱟ ᱟᱫᱚ
ᱟ ᱵᱟᱯᱞᱟ ᱫᱚ ᱮᱢᱚᱱ ᱢᱤᱫᱴᱮᱡ ᱡᱤᱱᱤᱥ ᱠᱟᱱᱟ ᱥᱮ ᱟᱢ ᱡᱩᱫᱤᱢ ᱢᱮᱱᱟ ᱦᱟᱯᱮ ᱦᱟᱯᱮ ᱛᱮᱜᱮ ᱱᱤᱱ ᱫᱤᱱᱮᱢ ᱦᱮᱡ ᱮᱱᱟ᱾ ᱟᱨ ᱡᱩᱫᱤ ᱦᱟᱯᱮ ᱨᱮᱜᱮ ᱛᱟᱦᱮᱱᱟ ᱥᱮ ᱢᱤᱫᱴᱮᱱ ᱴᱟᱭᱤᱢ ᱨᱮ ᱛᱤᱸᱜᱩ ᱠᱟᱛᱮᱢ ᱧᱮᱞᱟ ᱦᱮᱸ ᱟᱫᱚ ᱢᱟᱱᱮᱢ ᱦᱟᱯᱮ ᱨᱮᱜᱮ ᱛᱟᱦᱮᱱᱟ ᱟᱫᱚ ᱵᱟᱢ ᱧᱩᱢ ᱵᱟᱲᱟᱭᱟ ᱧᱩ ᱦᱚᱸ ᱵᱟᱢ ᱧᱩᱢ ᱵᱟᱲᱟᱭᱟ ᱦᱮᱸ ᱪᱟᱯᱮ ᱢᱟ ᱱᱤᱥᱩᱱ ᱜᱮᱢ ᱛᱟᱦᱮᱱᱟ ᱦᱮᱸ ᱪᱮ ᱟᱫᱚ ᱚᱠᱟ ᱥᱮᱫ ᱵᱟᱝ ᱞᱟᱦᱟᱜ ᱠᱟᱱᱟ᱾
ᱠᱟᱛᱷᱟ ᱫᱚ ᱤᱱᱟᱹ ᱠᱟᱛᱷᱟ ᱠᱟᱱ ᱜᱮᱭᱟ ᱡᱮ
ᱟᱭᱢᱟ ᱦᱚᱲᱟᱜ ᱚᱱᱠᱟ ᱧᱮᱞ ᱵᱟᱲᱟ ᱦᱩᱭ ᱟᱠᱟᱱᱟ ᱵᱩᱡᱽ ᱫᱟᱢ ᱡᱟᱦᱟᱸ ᱢᱤᱫᱴᱟᱝ ᱢᱟ ᱵᱟᱯᱞᱟ ᱴᱟᱭᱤᱢ ᱠᱚ ᱯᱟᱨᱚᱢ ᱞᱮᱠᱷᱟᱡ ᱦᱳᱭᱛᱚ ᱡᱚᱛᱚ ᱠᱤᱪᱷᱩ ᱴᱷᱤᱠ ᱴᱷᱟᱠ ᱜᱮ ᱨᱮᱦᱚᱸ ᱦᱮᱸ ᱟᱫᱚ ᱚᱱᱠᱟ ᱜᱮ ᱛᱟᱦᱮᱱᱟᱭ ᱟᱫᱷᱩᱨᱟ ᱜᱮ ᱛᱟᱦᱮᱱᱟ᱾
ᱚᱱᱟ ᱦᱩᱭᱩᱜ ᱠᱟᱱᱟ ᱢᱮᱱ ᱠᱟᱛᱷᱟ
ᱦᱩᱸᱦᱩᱸ
ᱟᱫᱚ ᱵᱟᱢ ᱪᱤᱠᱟᱹ ᱫᱟᱲᱮᱭᱟᱜᱼᱟ᱾ ᱠᱚᱨᱟᱣ ᱫᱚ ᱦᱩᱭᱩᱜ ᱜᱮᱭᱟ ᱟᱫᱚ ᱡᱟᱦᱟᱸ ᱜᱮ ᱡᱟᱜᱮ ᱞᱚᱜ ᱛᱟᱢ ᱴᱷᱩᱜ ᱛᱟᱢ
ᱟᱨ ᱯᱷᱟᱹᱜᱩᱱ ᱵᱚᱸᱜᱟ ᱜᱮ ᱴᱷᱤᱠᱟᱭ ᱵᱟᱯᱞᱟ ᱠᱚᱫᱚ
ᱦᱩᱸ ᱦᱩᱸ ᱱᱚᱜᱼᱚᱭ ᱟᱥᱟᱲ ᱵᱚᱸᱜᱟ ᱜᱮᱠᱚ ᱵᱟᱯᱞᱟᱜ ᱠᱟᱱᱟ ᱟᱹᱰᱤ ᱦᱚᱲ ᱜᱮ
ᱦᱮᱸ ᱟᱥᱚᱲᱚᱜ ᱟᱥᱟᱲ ᱵᱚᱸᱜᱟ ᱛᱟᱨ ᱢᱟᱱᱮ ᱫᱟᱜ ᱡᱟᱹᱯᱩᱫ ᱛᱟᱨ ᱢᱟᱱᱮ ᱮᱛᱚ ᱚᱥᱩᱵᱤᱛᱟ ᱦᱩᱭᱩᱜ ᱜᱩᱡᱩᱜᱼᱟ ᱵᱟᱝ
ᱛᱟᱱ ᱯᱮᱲᱟ ᱯᱟᱹᱲᱦᱟᱹ ᱠᱚᱠᱚ ᱪᱟᱞᱟᱜᱼᱟ ᱧᱮᱞ ᱢᱮ ᱦᱮᱸ
ᱦᱩᱸ
ᱩᱱᱠᱩ ᱦᱚᱸᱛᱚ ᱢᱤᱫᱴᱮᱱ ᱛᱟᱢᱟ ᱡᱚᱨ ᱫᱟᱜ ᱠᱮᱫᱟᱭ ᱛᱟᱦᱞᱮ ᱛᱟᱲᱟᱢ ᱵᱟᱲᱟ ᱮᱠᱫᱚᱢ ᱜᱮᱞᱪᱟᱜ ᱚᱠᱟ ᱠᱚᱨᱮ ᱪᱚᱢ ᱛᱟᱦᱮᱱᱟ ᱤᱱᱟᱹᱜ ᱜᱟᱱ ᱯᱮᱲᱟᱢ ᱪᱟᱞᱟᱜᱼᱟ᱾ ᱚᱲᱟᱜ ᱦᱚᱲ ᱛᱚ ᱦᱳᱭᱛᱚ ᱵᱟᱢ ᱠᱩᱞᱟᱹᱜᱼᱟ᱾
ᱦᱮᱸ
ᱛᱚᱠᱷᱚᱱ ᱫᱚ ᱚᱥᱩᱵᱤᱫᱟ ᱠᱟᱱ ᱚᱱᱟᱜᱮ ᱯᱷᱟᱹᱜᱩᱢ ᱢᱟᱦᱟ ᱤᱭᱟᱹ ᱛᱟᱢᱟᱱᱮ ᱪᱮᱜᱮᱢ ᱢᱮᱱᱟ ᱵᱩᱨᱟᱹ ᱚᱱᱟ ᱯᱷᱟᱹᱜᱩᱱ ᱵᱚᱸᱜᱟ ᱨᱮᱫᱚ ᱦᱮᱸ ᱨᱟᱵᱟᱝ ᱨᱟᱵᱟᱝ ᱡᱚᱛᱚ ᱜᱮ ᱴᱷᱤᱠ ᱜᱮᱭᱟ ᱛᱚᱠᱷᱚᱱ ᱫᱚ ᱡᱟᱦᱟᱸ ᱩᱯᱟᱹᱥᱤᱭᱟᱹ ᱠᱚᱦᱚᱸ ᱦᱮᱸ ᱩᱯᱟᱹᱥᱤᱭᱟᱹ ᱠᱚᱦᱚᱸ ᱩᱱᱠᱩ ᱴᱷᱤᱠ ᱜᱤᱠᱚ ᱛᱟᱢᱟᱱᱮ ᱟᱸ ᱴᱷᱤᱠ ᱜᱮ ᱦᱩᱭᱩᱜ ᱛᱟᱠᱚᱣᱟ ᱩᱱᱠᱩᱣᱟᱜ ᱦᱚᱸ ᱛᱟᱢᱟᱱᱮ ᱪᱟᱯ ᱵᱟᱝᱠᱚ ᱧᱟᱢᱟ ᱤᱱᱟᱹ ᱠᱷᱟᱱ
ᱦᱟᱣᱮ᱾
ᱟᱯᱮ ᱥᱚᱢᱚᱭ ᱵᱟᱯᱞᱟ ᱥᱚᱢᱚᱭ ᱩᱯᱟᱹᱥᱤᱭᱟᱹ ᱛᱤᱱ ᱦᱚᱲ ᱠᱚ ᱫᱚᱦᱚ ᱠᱚᱣᱟ ᱩᱯᱟᱹᱥᱤ ᱛᱤᱱ ᱦᱚᱲ ᱠᱚ ᱛᱟᱦᱮᱱᱟ᱾
ᱛᱟᱦᱮᱱ ᱜᱮᱭᱟ ᱠᱚᱭᱟ᱾ ᱫᱟᱫᱟ ᱦᱤᱞᱤ ᱛᱟᱠᱤᱱ ᱦᱮᱱᱟᱜ ᱠᱟᱜ ᱠᱤᱱ᱾ ᱮᱻ ᱜᱚ ᱵᱟᱵᱟ ᱢᱟᱨᱟᱜ ᱭᱳ ᱛᱟᱠᱚ ᱦᱚᱯᱚᱱ ᱟᱭᱳ ᱛᱟᱠᱚ ᱡᱟᱦᱟ ᱴᱤᱜ᱾
ᱛᱟᱨ ᱢᱟᱱᱮ ᱤᱭᱟᱹ ᱜᱚ ᱜᱚᱜᱚ ᱵᱟᱵᱟ ᱛᱟᱠᱚ ᱫᱚ ᱯᱮ ᱦᱚᱲ ᱠᱚ ᱛᱟᱦᱮᱱᱟ ᱥᱮ ᱛᱤᱱᱟᱹᱜ ᱦᱚᱲ ᱯᱮ ᱦᱚᱲ ᱫᱚᱠᱚ ᱫᱚᱨᱠᱟᱨ ᱜᱮᱭᱟ ᱛᱚ᱾
ᱦᱩᱸ ᱯᱮ ᱦᱚᱲ ᱵᱚᱞᱛᱮ ᱟᱞᱮ ᱫᱚ। ᱩᱱᱠᱩ ᱟᱠᱚ ᱵᱚᱸᱝᱥᱚ ᱨᱮᱱ ᱥᱟᱵ ᱠᱟᱢ ᱵᱟᱵᱟ ᱛᱟᱠᱚ ᱛᱤᱱᱟᱹᱜ ᱵᱚᱭᱦᱟᱜ ᱟ ᱛᱚ ᱩᱱᱠᱩ ᱥᱟᱱᱟᱢ ᱵᱚᱭᱦᱟ ᱜᱮᱠᱚ᱾
ᱮᱸᱦ ᱦᱮᱸ ᱥᱩᱨ ᱨᱮ ᱥᱟᱱᱟᱢ ᱵᱚᱭᱦᱟ ᱜᱮᱠᱚ ᱢᱮᱱᱠᱷᱟᱱ ᱟᱫᱚ ᱠᱚ ᱪᱤᱠᱟᱭ ᱫᱟ ᱟᱞᱮ ᱥᱮᱱ ᱫᱚ᱾ ᱯᱮ ᱦᱚᱲ ᱯᱮ ᱦᱚᱲ ᱫᱚᱠᱚ ᱫᱚᱨᱠᱟᱨ ᱜᱮᱭᱟ ᱦᱮᱸ᱾ ᱟᱨᱚ ᱮᱥᱴᱨᱟ ᱡᱩᱫᱤ ᱟᱨᱚ ᱠᱚ ᱩᱯᱟᱹᱥᱥᱚ ᱡᱟᱦᱟᱭ ᱡᱩᱫᱤᱢ ᱢᱮᱛᱟ ᱠᱚᱣᱟ ᱡᱮ ᱤᱧ ᱫᱚ ᱩᱯᱟᱹᱥ ᱜᱮᱭᱟ ᱱᱤᱡᱮ ᱛᱮ ᱡᱩᱫᱤ ᱢᱮᱱᱟᱭᱟ ᱦᱮᱸ᱾
ᱦᱩᱸ᱾
ᱛᱟᱦᱞᱮ ᱵᱟᱠᱷᱟᱡ ᱯᱮ ᱦᱚᱲ ᱫᱚ ᱛᱟᱢᱟ ᱫᱚᱨᱠᱟᱨ ᱢᱮᱱᱟᱜᱼᱟ ᱯᱮ ᱦᱚᱲᱟᱜ ᱫᱚ᱾
ᱟᱪᱪᱷᱟ᱾ ᱡᱟᱭᱦᱳᱠ ᱚᱱᱟ ᱫᱚ ᱵᱟᱰᱟᱭ ᱵᱟᱹᱱᱩᱜ ᱠᱟᱫᱟ᱾ ᱩᱱᱟᱹᱜ ᱴᱟ ᱫᱚ ᱟᱞᱮ ᱫᱚ ᱠᱟ
ᱟᱨ ᱤᱭᱟᱹ ᱡᱮ ᱩᱱᱠᱩ ᱫᱟᱫᱟ ᱢᱤᱜᱴᱮᱜ ᱢᱟ ᱢᱟᱹ ᱛᱟᱦᱮᱱ ᱜᱮ ᱦᱮᱸ᱾
ᱦᱳᱭ᱾
ᱟᱨ ᱡᱟᱸᱦᱟ ᱩᱱᱠᱩᱣᱟᱜ ᱟᱨ ᱤᱭᱟᱹ ᱦᱚᱸ᱾ ᱛᱷᱩ ᱜᱮᱠᱚ ᱛᱟᱦᱮᱱ ᱜᱮᱭᱟ ᱩᱱᱠᱩ ᱡᱟᱸᱦᱟ ᱫᱤᱫᱤ ᱟᱨ ᱛᱮᱭᱟᱝ ᱨᱮᱦᱚᱸ ᱩᱱᱠᱤᱱ ᱠᱩ ᱩᱯᱟᱹᱥ ᱜᱮᱭᱟ ᱩᱱᱠᱤᱱ ᱦᱚᱸ᱾
ᱫᱤᱫᱤ ᱛᱮᱧᱟᱝ ᱤᱧ ᱫᱚ᱾ ᱵᱟᱝ ᱤᱧ ᱵᱟᱰᱟᱭᱟ ᱫᱤᱫᱤ ᱛᱮᱧᱟᱝ ᱫᱚ ᱵᱟᱲᱟᱭᱟᱹᱧ ᱛᱮᱧᱟᱝ ᱫᱚᱭ ᱥᱟᱫᱚᱢᱚᱜ ᱟᱭ᱾
ᱦᱮᱸ ᱩᱱᱤ ᱫᱚ ᱥᱟᱫᱚᱢ᱾ ᱩᱱᱤ ᱜᱮᱛᱚ ᱩᱱᱤ ᱡᱩᱫᱤ ᱵᱟᱭ ᱛᱟᱦᱮᱱᱟ ᱛᱚ ᱥᱟᱫᱚᱢ ᱡᱩᱫᱤ ᱵᱟᱭ ᱛᱟᱦᱮᱱᱟ ᱠᱷᱟᱡ ᱫᱚ ᱮᱠᱫᱚᱢ ᱵᱟᱲᱤ ᱥᱚᱢᱚᱥᱥᱟ ᱠᱟᱱ ᱜᱮᱭᱟ᱾
ᱛᱟᱯᱚᱨ ᱵᱷᱟᱴᱠᱩ᱾
ᱵᱷᱟᱴᱠᱩ ᱟ-ᱟ ᱟᱯᱮ ᱫᱚ ᱵᱷᱟᱴᱠᱩ ᱯᱮ ᱢᱮᱱ ᱟᱛᱚ ᱦᱮᱸ ᱟᱞᱮ ᱫᱚ ᱟᱞᱮ ᱫᱚ ᱞᱚᱜᱫᱟ ᱠᱚᱲᱟ ᱞᱮ ᱞᱟᱹᱭ-ᱟ᱾
ᱞᱚᱠᱛᱟ ᱠᱚᱲᱟ ᱵᱟᱝ ᱟᱞᱮ ᱫᱚ ᱵᱷᱟᱴᱠᱩ ᱟᱨ ᱞᱩᱝᱛᱤ᱾
ᱦᱮᱸ ᱦᱮᱸ ᱞᱩᱝᱛᱤ ᱫᱩᱠᱩ ᱛᱟᱦᱮᱱ ᱜᱮᱭᱟ ᱩᱱᱠᱩ ᱫᱚ᱾
ᱟᱫᱚ ᱵᱟᱹᱦᱩ ᱯᱟᱦᱴᱟ ᱠᱷᱚᱱ ᱠᱚ ᱛᱟᱦᱮᱱ ᱦᱤᱡᱩᱜᱼᱟ᱾
ᱦᱩᱸ ᱦᱩᱸ ᱠᱚᱲᱟ ᱜᱤᱫᱽᱨᱟᱹ ᱯᱟᱥᱴᱟ ᱫᱚ ᱠᱚ
ᱪᱤᱱᱛᱟᱹ ᱢᱟ᱾ ᱟᱹᱰᱤᱜᱮ ᱩᱭᱦᱟᱹᱨ ᱵᱷᱟᱵᱽᱱᱟ ᱦᱮᱱᱟᱜ ᱟᱠᱟᱫᱟ ᱢᱮᱱᱠᱷᱟᱱ᱾ ᱪᱮᱜ ᱮᱢ ᱪᱤᱠᱟᱹᱭᱟ ᱵᱚᱛᱚᱨ ᱦᱚᱸ ᱵᱩᱡᱷᱟᱹᱜ ᱠᱟᱱᱟ ᱵᱟᱯᱞᱟ ᱦᱚᱸ᱾ ᱦᱮ ᱟᱫᱚ ᱵᱟᱠᱚ ᱞᱮᱴ-ᱟ ᱩᱢᱮᱨ ᱡᱚᱠᱷᱚᱱ᱾ ᱯᱟᱨᱚᱢ ᱦᱤᱡᱩᱜᱼᱟ ᱥᱮ ᱟᱫᱚ ᱩᱱᱫᱚ ᱫᱚᱢᱮ ᱦᱮᱸ ᱩᱭᱦᱟᱹᱨ ᱦᱤᱡ ᱡᱩᱜ-ᱟ ᱢᱚᱱᱮ ᱠᱚᱨᱮᱜ ᱪᱮᱫ ᱪᱤᱠᱟᱹᱭ ᱦᱳᱭᱳᱜ-ᱟ ᱵᱟᱝ ᱪᱤᱠᱟᱹᱭ ᱦᱳᱭᱳᱜ-ᱟ᱾
ᱦᱮᱸ᱾
ᱪᱮᱜ ᱞᱮᱠᱟ ᱠᱟᱛᱮᱜ ᱡᱚᱢ ᱦᱳᱭᱳᱜᱼᱟ ᱱᱤᱛᱳᱜ ᱫᱚ ᱦᱚᱲ ᱡᱚᱢ᱾ ᱧᱮᱞ ᱥᱮᱸᱬᱟ ᱦᱳᱭᱳᱜ ᱠᱟᱱᱟ ᱥᱮ ᱦᱚᱲ ᱡᱟᱸᱦᱟᱭ ᱠᱚ᱾ ᱵᱷᱟᱜᱮ ᱵᱷᱟᱜᱮ ᱴᱷᱟᱶ ᱨᱮᱠᱚ᱾ ᱥᱮᱞᱮᱫ ᱟᱠᱟᱱᱟ ᱠᱚ ᱩᱱᱠᱩᱣᱟᱜ ᱡᱚᱢ ᱧᱩ ᱨᱮᱱᱟᱜ ᱦᱚᱨᱟ ᱦᱮᱸ ᱥᱮ᱾ ᱟᱫᱚ ᱱᱤᱡᱮ ᱫᱚᱢ ᱞᱟᱹᱭᱟ ᱪᱮᱫ ᱦᱚᱸ ᱵᱟᱝ ᱪᱤᱠᱟᱹ ᱫᱟᱲᱮ ᱦᱩᱭ ᱠᱟᱱᱟ ᱛᱟᱦᱞᱮ᱾ ᱟᱨ ᱱᱤᱡᱮᱨᱟᱜ ᱡᱚᱢ ᱧᱩ ᱠᱚ ᱪᱮᱫ ᱞᱮᱠᱟ ᱦᱩᱭ ᱫᱟᱲᱮᱭᱟᱜᱼᱟ ᱾ ᱦᱚᱨᱚᱜ ᱵᱟᱸᱫᱮ ᱪᱮᱫ ᱞᱮᱠᱟ ᱦᱩᱭ ᱫᱟᱲᱮᱭᱟᱜᱼᱟ? ᱚᱠᱟ ᱴᱷᱟᱶ ᱨᱮ ᱤᱭᱟᱹ ᱛᱟᱸᱦᱮᱱ ᱦᱩᱭᱩᱜᱼᱟ ᱚᱱᱮ ᱚᱱᱟ ᱠᱚᱧ ᱩᱭᱦᱟᱹᱨ ᱜᱮᱯᱮᱫ ᱜᱮᱭᱟ ᱾
ᱱᱚᱣᱟ ᱜᱟᱱᱟ ᱢᱟ ᱠᱟᱱ ᱜᱮᱭᱟ, ᱟᱫᱚᱢ ᱪᱤᱠᱟᱭᱟ ᱟᱫᱚ ᱾
ᱦ ᱟᱮ
ᱚᱱᱠᱟ ᱠᱟᱛᱮᱜ ᱜᱮ ᱛᱟᱦᱟᱣ ᱞᱟᱦᱟ ᱦᱩᱭᱩᱜ ᱟᱛᱚ ᱾
ᱦᱮᱸ
ᱟᱨ ᱞᱟᱦᱟ ᱞᱮᱱᱠᱷᱟᱱ ᱢᱳᱴᱟᱢᱩᱴᱤ ᱢᱚᱱᱮ ᱦᱚᱭ ᱴᱷᱤᱠ ᱜᱮ ᱤᱱᱟᱹᱜ ᱴᱟ ᱚᱥᱩᱵᱤᱫᱷᱟ ᱫᱚ ᱦᱚᱭᱛᱳ ᱵᱟᱝ ᱦᱩᱭᱩᱜᱼᱟ ᱛᱟᱨ ᱢᱟᱱᱮ ᱾
ᱦᱳᱭ,
ᱟᱨ ᱵᱟᱢ ᱞᱟᱦᱟ ᱞᱮᱱᱠᱷᱟᱱ ᱫᱚ ᱵᱟᱝ ᱵᱩᱡᱽ ᱦᱚᱸ ᱛᱚ ᱵᱟᱢ ᱵᱩᱡᱽ ᱫᱟᱲᱮᱭᱟᱜᱼᱟ, ᱱᱤᱛᱚᱜ ᱫᱚ ᱚᱱᱩᱵᱷᱚᱵᱽ ᱫᱟᱵᱚᱱ ᱱᱤᱛᱚᱜ ᱫᱚ ᱾ ᱚᱱᱩᱵᱷᱚᱵᱽ ᱵᱚᱞᱛᱮ ᱪᱮᱫ ᱞᱮᱠᱟ, ᱡᱮ ᱧᱮᱞ ᱠᱟᱛᱮᱱ ᱦᱮᱸ, ᱮᱢᱟᱱ ᱠᱟᱛᱮᱱ ᱦᱮᱸ ᱾ ᱱᱚᱝᱠᱟ ᱦᱩᱭ ᱫᱟᱲᱮᱭᱟᱜᱼᱟ ᱵᱚᱛᱚᱞ ᱾
ᱦᱳᱭ, ᱠᱟᱛᱷᱟ ᱫᱚ ᱤᱱᱟᱹ ᱜᱮ ᱠᱟᱱᱟ ᱥᱮ, ᱟᱫᱚ ᱚᱱᱠᱟ ᱞᱮᱠᱟ ᱛᱮᱜᱮ ᱚᱱᱟ ᱦᱚᱸ ᱠᱟᱹᱢᱤ ᱦᱩᱭᱩᱜᱼᱟ ᱾ ᱠᱟᱹᱢᱤ ᱛᱟᱞᱟᱨᱮᱼᱼ ᱱᱤᱡᱮ ᱛᱟᱸᱦᱮᱱ ᱦᱩᱭᱩᱜᱼᱟ, ᱧᱮᱞ ᱦᱩᱭᱩᱜᱼᱟ, ᱵᱩᱜᱤ ᱵᱟᱹᱲᱤᱡ ᱾ ᱟᱨ
ᱦᱮᱸ ᱵᱟᱱᱟ ᱦᱚᱲ, ᱵᱟᱱᱟ ᱦᱚᱲ ᱡᱩᱫᱤ ᱴᱷᱤᱠᱮᱢ ᱛᱟᱸᱦᱮ ᱞᱮᱱᱠᱷᱟᱱ ᱢᱚᱴᱟᱢᱩᱴᱤ ᱮᱸᱴᱠᱮᱴᱚᱬᱮ ᱫᱚ ᱵᱟᱝ ᱦᱩᱭᱩᱜᱼᱟ, ᱟᱨ ᱡᱩᱫᱤᱼᱼ ᱵᱟᱱᱟ ᱦᱚᱲ ᱡᱩᱫᱤ ᱴᱷᱤᱠ ᱵᱟᱢ ᱛᱟᱸᱦᱮᱱᱟ, ᱵᱟᱱᱟ ᱦᱚᱲᱟᱜ ᱡᱩᱫᱤᱼᱼ ᱱᱟᱥᱮᱱᱟᱜ ᱟᱱᱰᱟᱨᱥᱴᱮᱱᱰᱤᱝ ᱵᱟᱝ ᱦᱩᱭᱩᱜ ᱛᱟᱵᱮᱱᱟ ᱟᱹᱵᱤᱱᱟᱜ ᱢᱚᱫᱽᱫᱷᱮ ᱦᱮᱸᱼᱼ ᱛᱚᱠᱷᱚᱱ ᱫᱚ ᱠᱤᱱᱛᱩ ᱯᱨᱚᱵᱞᱮᱢ, ᱛᱟᱨ ᱢᱟᱱᱮ ᱯᱨᱚᱵᱞᱮᱢ ᱵᱟᱝ ᱦᱤᱡᱩᱜ ᱨᱮᱦᱚᱸ ᱛᱟᱨ ᱢᱟᱱᱮ ᱯᱨᱚᱵᱞᱮᱢ ᱵᱟᱝᱼᱼ ᱱᱚᱜᱼᱚ ᱱᱚᱣᱟ ᱯᱨᱚᱵᱞᱮᱢ ᱟᱡ ᱛᱮᱜᱮ ᱦᱤᱡᱩᱜᱼᱟ ᱾
ᱦᱩᱸ
ᱫᱚᱠᱟᱱ ᱡ ᱞ ᱛᱟᱨᱢᱟᱱᱮ ᱫᱤᱱᱨᱮ ᱯᱨᱚᱵᱞᱮᱢ ᱧᱮᱞ ᱧᱟᱢᱫᱟ ᱛᱟᱨ ᱢᱟᱱᱮ ᱮᱠᱮ ᱟᱱᱰᱟᱨᱥᱴᱮᱱᱰᱤᱝ ᱵᱟᱝ ᱦᱩᱭᱩᱜ ᱠᱟᱱᱟ ᱥᱮ ᱾
ᱦᱩᱸ ᱦᱩᱸ
ᱚᱱᱟ ᱞᱟᱹᱜᱤᱫ
ᱟᱫᱚ ᱱᱮᱜᱼ ᱠᱷᱟᱱᱮ ᱢᱟᱲᱟ ᱞᱟᱦᱟᱜᱮ ᱢᱤᱫ ᱴᱷᱮᱱᱤᱧ ᱧᱮᱞ ᱠᱮᱫᱟ ᱾ ᱦᱟᱱᱮ ᱯᱷᱤᱝᱜᱟᱨᱤᱝ ᱥᱤᱥᱴᱮᱢ ᱵᱟᱠᱚ ᱞᱟᱹᱭ ᱦᱚᱪᱚ ᱠᱟᱫᱟ ᱡᱮ ᱠᱟᱹᱴᱩᱵᱼᱼ ᱥᱟᱦᱟ ᱨᱮᱱᱟᱝ ᱠᱟᱛᱷᱟ ᱾ ᱦᱳᱭ ᱵᱟᱯᱞᱟ ᱨᱮ ᱟᱫᱚ, ᱢᱤᱫᱴᱟᱝᱼᱼ ᱥᱟᱱ ᱫᱟᱭᱤᱛᱚ ᱡᱚᱠᱷᱚᱱ ᱧᱩᱨᱦᱩᱜᱚᱜᱼᱟ ᱦᱮᱸᱥᱮ, ᱚᱱᱟ ᱛᱤ ᱛᱮ ᱩᱫᱩᱜ ᱠᱟᱛᱮ ᱟᱹᱰᱤ ᱪᱮᱦᱨᱟ ᱩᱫᱩᱜ ᱠᱮᱫᱟᱭ ᱾ ᱚᱱᱟ ᱞᱟᱹᱭ ᱫᱟᱭ ᱩᱱᱠᱩ, ᱠᱟᱹᱴᱩᱵ ᱡᱟᱦᱟᱸᱭ ᱵᱟᱱᱟᱨ ᱛᱤᱨᱮᱱ ᱢᱤᱫᱴᱷᱮᱱᱮᱼᱼ ᱤᱭᱟᱹ ᱠᱮᱫ ᱠᱤᱱᱟ ᱵᱷᱤᱲᱟᱹᱣ ᱠᱮᱫ ᱠᱚᱣᱟ ᱠᱟᱹᱴᱩᱵ ᱠᱟᱹᱴᱩᱵ ᱰᱚᱜᱽ ᱰᱚᱜᱽ ᱦᱮᱸ ᱾ ᱟᱫᱚ ᱵᱩᱲᱦᱟᱹ ᱠᱟᱹᱴᱩᱵ ᱫᱚ ᱮᱸᱜᱟᱭ ᱟᱯᱟᱭ ᱫᱚᱥ ᱠᱮᱫ ᱠᱚᱣᱟ ᱾
ᱦᱮᱸ
ᱱᱩᱠᱩ ᱠᱟᱱᱟ ᱠᱚ ᱦᱮᱸ ᱥᱮ, ᱩᱱᱠᱩ ᱛᱚ ᱥᱟᱨᱟ ᱡᱤᱭᱚᱱ ᱫᱚ ᱵᱟᱠᱚ ᱛᱟᱸᱦᱮᱱᱟ ᱾
ᱵᱟᱼᱼ
ᱱᱩᱠᱩ ᱠᱚ ᱾ ᱦᱮᱸ ᱪᱮᱫ ᱠᱚ ᱞᱟᱹᱭᱟ, ᱪᱟᱞᱟᱜ ᱜᱮᱭᱟ ᱠᱚ ᱢᱤᱫ ᱫᱤᱱ ᱵᱟᱝ ᱢᱤᱫ ᱫᱤᱱ ᱾
ᱦᱩᱸ
ᱛᱟᱨᱯᱚᱨᱮ ᱤᱱᱟᱹ ᱛᱟᱭᱚᱢ ᱦᱩᱭᱩᱜ ᱠᱟᱱᱟ ᱵᱚᱭᱦᱟ ᱵᱤᱦᱤᱱ ᱾ ᱩᱱᱠᱩ ᱫᱚ ᱩᱫᱩᱜ ᱠᱟᱹᱴᱩᱵ ᱾
ᱦᱮᱸ ᱾
ᱟᱨ ᱛᱟᱞᱟ ᱨᱮᱱᱟᱝ ᱠᱟᱹᱴᱩᱵ ᱫᱚ ᱦᱩᱭᱩᱜ ᱠᱟᱱᱟ ᱟᱢ᱾
ᱦᱚᱸ ᱚᱱᱟ ᱚᱱᱮ ᱢᱤᱰᱤᱞ,
ᱦᱮ ᱢᱤᱰᱤᱞ ᱟᱨ ᱛᱟᱨᱯᱚᱨᱮ ᱡᱟᱦᱟᱸ ᱦᱮᱱᱟᱜ ᱟᱠᱟᱫ ᱫᱚ ᱨᱤᱝ᱾
ᱦᱮᱸ᱾
ᱡᱟᱦᱟᱸ ᱵᱚᱱ ᱛᱟᱦᱮᱨᱤᱤᱝᱟ ᱟᱨ ᱦ ᱥᱤᱫ ᱠᱟᱹᱴᱩᱵ ᱫᱚ, ᱟᱵᱚ ᱫᱚ ᱡᱟᱦᱟᱸ ᱵᱚᱱ ᱢᱮᱛᱟᱭ ᱠᱟᱱ ᱫᱚ, ᱦᱮᱸ ᱜᱤᱫᱽᱨᱟᱹ ᱯᱤᱫᱽᱨᱟᱹ ᱜᱤᱫᱽᱨᱟᱹ ᱦᱚᱸ ᱢᱤᱫᱴᱟᱝ ᱵᱷᱟᱜᱤ ᱚᱯᱚᱨᱪᱩᱱᱤᱴᱤ ᱠᱚ ᱧᱟᱢ ᱞᱮᱠᱚ ᱥᱟᱦᱟᱜ ᱟᱠᱚ ᱥᱟᱦᱟ ᱜᱟᱱᱚᱜ ᱠᱟᱱᱟ ᱟᱫᱚ ᱞᱟᱹᱭ ᱥᱤ ᱡᱤᱞ ᱨᱮ ᱟᱢ ᱡᱟᱦᱟᱸᱭ ᱦᱮᱱᱟᱜ ᱠᱟᱜᱢᱮ ᱡᱚᱛᱚ ᱠᱷᱚᱱᱦᱚ ᱩᱥᱩᱞ ᱨᱮ ᱩᱱᱤ ᱞᱟᱭ ᱫᱟᱭ ᱡᱮ, ᱡᱚᱛᱚ ᱫᱤᱱ ᱵᱚᱦᱚᱜ ᱛᱤᱨᱩᱵ ᱠᱟᱛᱮᱫ ᱟᱢᱮᱢ ᱛᱟᱦᱮᱱᱟ ᱢᱟᱱᱮ ᱞᱟᱛᱟᱨ ᱥᱮᱫ ᱟᱬᱜᱚ ᱠᱮᱫᱟᱭ, ᱟᱢ ᱧᱮᱞ ᱢᱮ ᱥᱟᱱᱟᱢ ᱠᱚᱠᱚ ᱥᱟᱦᱟ ᱫᱟᱲᱮᱜ ᱟᱠᱚ᱾ ᱮᱸᱜᱟᱛᱮ ᱥᱟᱦᱟᱜ ᱠᱟᱱᱟ᱾ ᱮᱸᱜᱟᱛ ᱟᱯᱟᱛ, ᱠᱤᱱ ᱥᱟᱦᱟᱜ ᱠᱟᱱᱟ, ᱵᱚᱭᱦᱟ ᱢᱤᱥᱤ ᱠᱚ ᱥᱟᱦᱟᱜᱼᱟ ᱜᱤᱫᱽᱨᱟᱹ ᱦᱚᱸ ᱠᱚ ᱥᱟᱦᱟᱜᱼᱟ, ᱢᱮᱱᱠᱷᱟᱱ ᱟᱢᱤᱡ ᱛᱤᱨᱤ ᱡᱩᱨᱤ ᱫᱚ ᱵᱟᱝᱜᱮ ᱥᱟᱦᱟ ᱟᱭ ᱟᱢ ᱴᱷᱮᱱ ᱠᱷᱚᱱ, ᱢᱮᱱᱠᱷᱟᱱ ᱟᱢ ᱡᱩᱫᱤ ᱟᱢᱟᱜ ᱵᱚᱦᱚᱜ ᱮᱢ ᱛᱤᱸᱜᱩᱭ ᱛᱟᱢᱟ ᱢᱟᱱᱮ ᱪᱮᱛᱟᱱ ᱫᱷᱟᱨᱮ ᱠᱟᱹᱴᱩᱵ ᱮᱢ ᱨᱟᱠᱟᱵᱟ, ᱩᱱ ᱫᱚ ᱟᱢᱤᱡ ᱮᱨᱟ ᱦᱚᱸᱭ ᱥᱟᱦᱟᱜᱼᱟ᱾ ᱛᱟᱦᱚᱞᱮ ᱱᱚᱸᱰᱮ ᱞᱮᱠᱟ ᱡᱟᱦᱟᱸ ᱞᱮᱠᱟ ᱤᱧᱤᱧ ᱵᱟᱰᱟᱭ ᱠᱮᱫᱟ ᱡᱮ ᱥᱟᱹᱨᱤ ᱠᱟᱛᱷᱟ ᱠᱟᱱ ᱜᱮᱭᱟ, ᱡᱮ ᱟᱢ ᱵᱟᱹᱦᱩ ᱪᱮᱛᱟᱱ ᱨᱮ ᱟᱢ ᱡᱟᱦᱟᱸ ᱛᱤᱱᱟᱹᱜ ᱫᱤᱱ ᱟᱢ ᱵᱟᱢ ᱨᱚᱲᱟ ᱥᱮ ᱠᱟᱛᱷᱟ ᱵᱟᱢ ᱢᱮᱛᱟᱦᱟᱭᱟ, ᱦᱮᱸ ᱛᱚ ᱩᱱᱟᱹᱜ ᱫᱤᱱ ᱫᱚ ᱱᱟᱯᱟᱭ ᱜᱮ ᱛᱟᱦᱮᱱᱟᱭ, ᱟᱢ ᱢᱟ ᱛᱤᱨᱩᱯ ᱧᱚᱜ ᱨᱮ ᱛᱟᱦᱮᱸᱱ ᱦᱩᱭᱩ ᱛᱟᱢᱟ᱾ ᱢᱮᱱᱞᱮ ᱠᱟᱢᱮᱱ ᱟᱫᱚ ᱩᱱᱤ ᱪᱮᱛᱟᱱ ᱟᱢ ᱠᱟᱛᱷᱟᱢ ᱨᱚᱲ ᱠᱟᱜᱼᱟ ᱥᱮ ᱟᱫᱚ ᱟᱹᱵᱤᱱ ᱛᱟᱞᱟᱨᱮ ᱦᱩᱥᱠᱟᱹ ᱦᱩᱞᱩ ᱦᱩᱭᱩᱜᱼᱟ᱾ ᱟᱨ ᱥᱩᱞᱩᱠ ᱫᱚ ᱵᱟᱝᱵᱮᱱ ᱧᱮᱞ ᱧᱟᱢᱟ᱾
ᱟᱫᱚᱵᱮᱱ ᱪᱤᱠᱟᱹ ᱭᱟ ᱵᱟ ᱠᱤᱪᱷᱩ ᱠᱤᱪᱷᱩ ᱥᱚᱢᱟᱭ ᱫᱚ ᱛᱟᱨ ᱢᱟᱱᱮ ᱛᱟᱨ ᱢᱟᱱᱮ ᱡᱮᱠᱚᱱᱳ ᱡᱤᱱᱤᱥ ᱜᱮ ᱡᱮ ᱵᱟᱝ ᱢᱮᱱ ᱠᱟᱛᱮᱫ ᱫᱚ ᱵᱟᱝ ᱠᱟᱱᱟ ᱡᱟᱦᱟᱸ ᱠᱚ ᱯᱨᱚᱵᱞᱮᱢ ᱠᱚ ᱦᱤᱡᱩᱜᱼᱟ ᱥᱚᱢᱚᱥᱥᱟ ᱦᱩᱭᱩᱜᱼᱟ ᱠᱟᱹᱴᱤᱡ ᱫᱚ ᱛᱟᱨ ᱢᱟᱱᱮ ᱱᱚᱨᱢᱮᱞ ᱵᱷᱟᱵ ᱛᱮᱜᱮ ᱢᱮᱱ ᱦᱩᱭᱩᱜᱼᱟ ᱡᱮ ᱱᱚᱣᱟ ᱱᱚᱠᱟ ᱞᱮᱠᱷᱟᱱ ᱫᱚ ᱱᱟᱯᱟᱭᱚᱜᱼᱟ ᱦᱮᱸ ᱥᱮ ᱵᱟᱝ?
ᱦᱩᱸ ᱦᱩᱸ᱾
ᱚᱱᱟ ᱫᱚ ᱢᱮᱱ ᱛᱮᱱᱟᱜ ᱫᱚ ᱩᱱ ᱥᱚᱢᱚᱭ ᱫᱚ ᱢᱮᱱ ᱜᱮ ᱦᱩᱭᱩᱜᱼᱟ᱾ ᱦᱳᱭᱛᱚ ᱡᱩᱫᱤ ᱥᱟᱨᱟ ᱡᱤᱵᱚᱱ ᱜᱮ ᱡᱩᱫᱤ ᱵᱟᱢ ᱢᱮᱱᱟ ᱥᱮ ᱛᱟᱦᱚᱞᱮ ᱚᱱᱟ ᱫᱚ ᱛᱚ ᱚᱱᱟ ᱥᱚᱢᱚᱥᱥᱟ ᱠᱟᱱ ᱜᱮᱭᱟ ᱱᱟᱥᱮᱱᱟᱜ ᱫᱚ᱾
ᱟᱫᱚ ᱟᱢ ᱡᱮ ᱡᱳᱨ ᱜᱚᱞᱟ ᱛᱮᱫᱚ ᱟᱞᱚᱢ ᱢᱮᱱᱟ ᱡᱮ ᱱᱚᱣᱟ ᱫᱚ ᱱᱚᱝᱠᱟ ᱞᱮᱱᱠᱷᱟᱱ ᱱᱟᱯᱟᱭ ᱠᱚᱜ ᱫᱭᱟ᱾ ᱟᱢ ᱪᱮᱫ ᱮᱢ ᱢᱮᱱᱫᱟ ᱟᱭᱟᱜ ᱦᱚᱸ ᱟᱭᱟᱜ ᱦᱚᱸ ᱦᱚᱸ ᱛᱚ ᱢᱟᱱᱮ ᱦᱤᱥ ᱫᱥᱤ ᱛᱚ ᱢᱟᱱᱮ ᱦᱤᱥ ᱫᱩᱥᱤᱥ ᱫᱚ ᱦᱟᱛᱟᱣ ᱜᱮ ᱦᱩᱭᱩᱜ ᱛᱟᱵᱚᱱᱟ᱾ ᱡᱮ ᱟᱢᱮᱢ ᱢᱮᱱ ᱠᱮᱫᱟ ᱡᱮ ᱟᱢᱟᱜ ᱡᱟᱦᱟᱸ ᱟᱢ ᱡᱮ ᱱᱚᱝᱠᱟᱢ ᱢᱮᱱᱫᱟ ᱡᱮ ᱟᱢᱟᱜ ᱜᱮ ᱴᱷᱤᱠᱟ, ᱥᱮ ᱩᱱᱤ ᱡᱟᱦᱟᱱᱟᱜᱼᱮ ᱢᱮᱱ ᱠᱮᱫᱟ ᱚᱱᱟᱜᱮ ᱴᱷᱤᱠᱟ ᱛᱟᱦᱚᱞᱮ ᱚᱱᱠᱟ ᱠᱟᱛᱮᱫ ᱪᱮᱫ ᱚᱱᱟ ᱫᱚ ᱦᱩᱭᱩᱜ ᱠᱟᱱᱟ, ᱢᱤᱜ ᱦᱚᱲᱟᱜ ᱠᱟᱛᱷᱟ ᱜᱮ ᱛᱟᱨᱢᱟᱱᱮ ᱪᱟᱞᱟᱜᱼᱟ ᱛᱟᱨ ᱢᱟᱱᱮ᱾
ᱦᱩᱸ ᱦᱩᱸ ᱦᱩᱸ᱾
ᱟᱨ ᱢᱤᱫ ᱦᱚᱲᱟᱜ ᱠᱟᱛᱷᱟ ᱛᱟᱦᱞᱮ ᱛᱚᱢᱟ ᱵᱟᱝ ᱪᱟᱞᱟᱜᱼᱟ᱾
ᱴᱷᱤᱠ, ᱠᱟᱛᱷᱟ ᱫᱚ ᱠᱟᱱ ᱜᱮᱭᱟ ᱵᱟᱝ ᱫᱚ ᱵᱟᱝ᱾
ᱦᱮᱸ ᱟᱨ ᱡᱟᱛᱮ ᱵᱟᱱᱟ ᱦᱚᱲᱟ ᱠᱟᱛᱷᱟ ᱪᱟᱞᱟᱜ ᱢᱟ ᱚᱱᱟᱜᱮ ᱴᱷᱤᱠᱟ ᱦᱮᱸᱥᱮ ᱾
ᱦᱩᱸ,